ᱜᱚᱝᱠᱮ ᱡᱚᱦᱟᱨ ᱜᱮ᱾ ᱦᱮᱸ, ᱡᱟᱦᱟᱸ ᱱᱤᱭᱟᱹ ᱞᱟᱝ ᱠᱟᱛᱷᱟᱜ ᱠᱟᱱ ᱛᱟᱦᱮᱸᱜ-ᱟ ᱱᱚᱣᱟ
ᱦᱮᱸ ᱦᱮᱸ ᱦᱮᱸ ᱤᱭᱟᱹ ᱱᱤᱭᱮ ᱯᱚᱴᱮᱥ ᱱᱤᱭᱮ᱾ ᱟᱫᱚ ᱜᱚᱝᱠᱮ ᱱᱚᱣᱟ ᱦᱮᱸ᱾ ᱟᱫᱚ ᱞᱟᱹᱭ ᱫᱟᱞᱤᱧ ᱱᱚᱣᱟ ᱜᱮᱛᱚ ᱢᱟᱱᱮ ᱡᱷᱚᱛᱚ ᱡᱷᱚᱛᱚ ᱢᱟᱱᱮ ᱟᱵᱚᱱ ᱯᱚᱨᱤᱵᱟᱨ ᱛᱚ ᱢᱟᱱᱮ ᱮᱢᱚᱱ ᱵᱚᱱ ᱨᱮᱸᱜᱮᱡ ᱧᱚᱜ ᱜᱮᱭᱟᱵᱚᱱ ᱢᱟᱱᱮ ᱱᱮᱛᱟᱨ ᱫᱚ ᱮᱢᱚᱱ ᱡᱩᱜᱽ ᱯᱟᱞᱴᱟᱣ ᱠᱟᱱᱟ ᱜᱚᱝᱠᱮ, ᱢᱟᱱᱮ ᱯᱟᱲᱦᱟᱣ ᱞᱮᱠᱷᱟᱱ ᱜᱮ ᱯᱚᱭᱥᱟ ᱞᱟᱜᱟ ᱠᱟᱱ ᱜᱮᱭᱟ, ᱟᱫᱚ ᱱᱚᱜᱮᱸ ᱯᱚᱭᱥᱟ ᱞᱟᱜᱟᱜ ᱠᱟᱱ ᱜᱮᱭᱟ ᱟᱵᱚ ᱥᱚ ᱫᱚ ᱩᱱᱟᱹᱜ ᱫᱚ ᱵᱟᱵᱚᱱ ᱠᱤᱥᱟᱹᱬ ᱜᱮᱭᱟᱵᱚᱱ ᱢᱮᱱᱛᱮᱫ ᱦᱮᱸ ᱯᱚᱭᱥᱟ ᱵᱚᱱ ᱩᱱᱟᱹᱜ, ᱯᱚᱭᱥᱟ ᱮᱢ ᱠᱟᱛᱮᱜ ᱵᱟᱵᱚᱱ ᱯᱟᱲᱟᱣ ᱠᱚᱣᱟ ᱵᱚᱱ ᱜᱤᱫᱽᱨᱟᱹ ᱠᱚ᱾ ᱟᱨ ᱱᱮᱛᱟᱨ ᱨᱮᱱ ᱜᱤᱫᱽᱨᱟᱹ ᱠᱚᱦᱚᱛᱚ ᱠᱟᱹᱴᱤᱡ ᱠᱚ ᱵᱩᱡᱷᱟᱹᱣ ᱫᱟᱠᱚ ᱥᱮ ᱟᱵᱚ ᱢᱟᱱᱮ ᱟᱵᱚ ᱦᱚᱸ, ᱟᱵᱚ ᱫᱚ ᱵᱩᱡᱷᱟᱹᱣ ᱫᱚ ᱵᱩᱡᱷᱟᱹᱣ ᱫᱟᱵᱚᱱ ᱟᱨ ᱱᱮᱛᱟᱨ ᱨᱮᱱ ᱜᱤᱫᱽᱨᱟᱹ ᱦᱚᱸ ᱠᱚ ᱵᱩᱡᱷᱟᱹᱣ ᱫᱟᱠᱚ ᱦᱮᱸ ᱯᱚᱭᱥᱟ ᱩᱱᱟᱹᱜ ᱞᱟᱜᱟᱜ ᱠᱟᱱᱟ ᱟᱨ ᱟᱵᱚ ᱟᱭᱩ ᱵᱟᱵᱟ ᱦᱚᱸ ᱠᱚ ᱩᱱᱟ ᱫᱚ ᱵᱟᱵᱚᱱ ᱚᱱᱮ ᱵᱟᱠᱚ ᱫᱟᱲᱮᱭᱟᱜᱼᱟ ᱠᱚ, ᱟᱠᱚ ᱟᱠᱚ ᱜᱮᱠᱚ ᱵᱩᱡᱷᱟᱹᱜ ᱠᱟᱱᱟ ᱠ, ᱱᱚᱣᱟ ᱠᱷᱟᱹᱛᱤᱨ ᱛᱮ ᱟᱹᱰᱤ ᱜᱤᱫᱽ ᱨᱟᱹ ᱠᱚᱫᱚ ᱢᱟᱱᱮ, ᱟᱭᱳ ᱵᱟᱵᱟ ᱵᱟᱝ ᱪᱟᱯ ᱛᱮ , ᱢᱟᱱᱮ ᱟᱠᱚᱣᱟᱜ ᱪᱤᱱ ᱛᱟᱹ ᱵᱷᱟᱵᱱᱟ ᱥᱚᱢᱟᱡᱽ ᱢᱟᱱᱮ ᱟᱠᱚᱣᱟᱜ ᱚᱱᱟ ᱯᱚᱨᱤᱵᱟᱨ ᱧᱮᱞ ᱛᱮᱜᱮ ᱠᱚ ᱞ, ᱯᱟᱲᱦᱟᱣ ᱠᱚ ᱵᱟᱜᱤᱭ ᱫᱟᱠᱚ᱾
ᱦᱮᱸ ᱟᱞᱤᱧ ᱦᱚᱸ, ᱟᱞᱮ ᱱᱚᱣᱟ ᱯᱟᱥ ᱨᱮ ᱦᱚᱸ ᱟᱹᱰᱤ ᱜᱟᱱ ᱜᱮ ᱧᱮᱞ ᱟᱠᱟᱱᱟ᱾ ᱩᱸ ᱵᱟᱭᱨᱮ ᱠᱟᱢᱤ ᱠᱚ ᱪᱟᱞᱟᱜ ᱠᱟᱱᱟ᱾
ᱵᱟᱭᱨᱮ ᱠᱚ ᱠᱟᱢᱤ, ᱱᱚᱣᱟ ᱪᱮᱫ ᱠᱷᱟᱹᱛᱤᱨ ᱛᱮᱠᱚ ᱪᱟᱞᱟᱜ ᱠᱟᱱᱟ ᱠᱚ, ᱱᱩᱠᱩ ᱠᱤ ᱱᱩᱠᱩ ᱠᱤ ᱯᱟᱲᱦᱟᱣ ᱵᱟᱠᱚ ᱫᱟᱲᱮ ᱠᱟᱜ ᱠᱚ, ᱯᱟᱲᱦᱟᱣ ᱟᱠᱚ ᱟᱸ ᱠᱤᱱᱛᱩ ᱱᱚᱣᱟ ᱥᱚᱢᱚᱥᱥᱟ ᱠᱷᱟᱹᱛᱤᱨ ᱛᱮᱜᱮ ᱵᱟᱠᱚ ᱫᱟᱲᱮᱜ ᱠᱟᱱᱟ ᱠᱚ ᱟᱨ ᱮᱡᱩᱠᱮᱥᱚᱱ ᱛᱚ ᱡᱟ ᱧᱮᱞᱚᱜ ᱠᱟᱱᱟ ᱯᱟᱲᱦᱟᱣ ᱠᱟᱛᱮᱫ ᱦᱚᱸ ᱡᱟ ᱠᱚᱥᱴᱚ ᱛᱮ ᱢᱮᱱᱟᱜᱼᱟ, ᱟᱢ ᱯᱚᱭᱥᱟ ᱫᱤᱭᱮ ᱦᱚᱸ ᱡᱟᱦᱟᱸ ᱞᱮᱠᱟᱛᱮ ᱯᱟᱲᱦᱟᱣ ᱠᱟᱛᱮ ᱦᱚᱸ ᱦᱚᱸᱜ-ᱚᱭ ᱱᱚᱝᱠᱟᱜ ᱠᱟᱱᱟ, ᱟᱢ ᱩᱱᱟᱹᱜ ᱠᱚᱥᱴᱚ ᱫᱚ ᱯᱚᱭᱥᱟ ᱫᱤᱭᱮ ᱯᱟᱲᱦᱟᱣ ᱱᱟᱢ ᱴᱤᱭᱩᱥᱮᱱ ᱛᱟᱢ ᱱᱮᱛᱟᱨ ᱫᱚ ᱴᱤᱭᱩᱥᱮᱱ ᱠᱷᱚᱱ ᱫᱚᱢᱮ ᱯᱚᱭᱥᱟ ᱩᱱᱟᱹᱜ ᱴᱤᱭᱩᱥᱚᱱ ᱪᱟᱞᱟᱜ ᱠᱟᱱᱟᱢ ᱚᱲᱟᱜ ᱨᱮ ᱯᱟᱲᱦᱟᱜ ᱠᱟᱱᱟᱢ ᱦᱟᱱᱮ ᱱᱟᱣᱟ ᱵᱩᱡᱽ ᱫᱟᱢ ᱛᱟᱯᱚᱨ ᱩᱱᱟᱹᱜ ᱯᱟᱲᱦᱟᱣ ᱠᱟᱛᱮ ᱦᱚᱸ ᱡᱚᱠᱷᱚᱱ ᱱᱚᱝᱠᱟᱱ ᱯᱚᱨᱤᱠᱠᱷᱟ ᱡᱚᱠᱷᱚᱱ ᱵᱷᱟᱜᱤ ᱦᱩᱭᱩᱜ ᱛᱟᱢᱟ ᱛᱟᱨᱯᱚᱨ ᱡᱚᱠᱷᱚᱱ ᱱᱚᱝᱠᱟ ᱯᱮᱯᱟᱨ ᱞᱤᱠᱚᱜᱼᱟ ᱾ ᱯᱮᱯᱟᱨ ᱞᱤᱠ ᱢᱟᱱᱮ ᱛᱚ ᱯᱚᱨᱤ ᱯᱚᱨᱤᱠᱷᱟ ᱛᱚ ᱯᱩᱨᱟᱹ ᱠᱮᱱᱥᱮᱞ ᱩᱛᱟᱹᱨ ᱟ ᱤᱭᱟᱹ ᱴᱟᱜ ᱾ ᱡᱚᱛᱚ ᱞᱤᱠ ᱢᱟᱱᱮ ᱛᱚ ᱟᱫᱚ ᱯᱚᱨᱤᱠᱷᱟ ᱚᱱᱟ ᱯᱚᱨᱤᱠᱷᱟ ᱮᱢᱴᱟᱜ ᱯᱩᱨᱟᱹ ᱠᱮᱱᱥᱮᱞᱚᱜᱼᱟ, ᱛᱟᱦᱞᱮ ᱠᱮᱱᱥᱮᱞ ᱞᱮᱠᱷᱟᱱ ᱩᱱᱟᱹᱜ ᱟᱢ ᱩᱱᱟᱹᱜ ᱠᱚᱥᱴᱚᱭᱮᱱᱟᱢ ᱩᱱᱟᱹᱜ ᱴᱤᱭᱩᱥᱚᱱ ᱠᱚ ᱯᱟᱲᱦᱟᱣ ᱠᱮᱫᱟᱢ ᱯᱚᱭᱥᱟ ᱠᱚ ᱩᱱᱟᱹᱜ ᱨᱚ ᱤᱭᱟᱹ ᱵᱮ ᱳᱭᱮᱥᱴ ᱠᱤᱫᱟᱢ ᱛᱟᱦᱞᱮ ᱛᱚ ᱚᱱᱟ ᱫᱚ ᱯᱷᱟᱞᱛᱩ ᱥᱮ? ᱟᱨᱚ ᱢᱮᱫᱴᱟᱝ ᱪᱟᱯ ᱵᱚᱦᱚᱜ ᱟᱨ ᱵᱚᱦᱚᱜ ᱨᱮ ᱢᱤᱫᱴᱮᱱ ᱪᱟᱯ ᱦᱤᱡᱩᱜᱼᱟ ᱾ ᱟᱨ ᱡᱷᱚᱛᱚ ᱜᱤᱫᱽᱨᱟᱹ ᱫᱚ ᱜᱚᱝᱠᱮ ᱛᱚ ᱵᱟᱠᱚ ᱥᱚᱢᱟᱱᱟ ᱠᱚ ᱥᱮ ᱦᱮᱸ ᱥᱮ ᱵᱟᱝ? ᱟᱹᱰᱤ ᱜᱤᱫᱽᱨᱟᱹ ᱠᱚᱫᱚ ᱵᱟᱠᱚ ᱥᱩᱡᱡᱚ ᱫᱟᱲᱮᱭᱟᱜᱼᱟ ᱠᱚ ᱢᱟᱱᱮ ᱵᱚᱦᱚᱜ ᱨᱮ ᱢᱟᱱᱮ ᱮᱢᱚᱱ ᱴᱮᱱᱥᱮᱱ ᱦᱮ ᱩᱱᱟᱹᱜ ᱯᱚᱭᱥᱟ ᱟᱭᱳᱼ ᱵᱟᱵᱟᱜ ᱠᱷᱚᱨᱪᱟ ᱠᱤᱫᱤᱧ ᱾ ᱩᱱᱟᱹᱜ ᱠᱚᱥᱴᱚ ᱠᱟᱛᱮᱫ ᱟᱨ ᱱᱤᱛᱚᱜ ᱱᱚᱝᱠᱟ ᱯᱮᱯᱟᱨ ᱞᱤᱠ ᱮᱱᱟ ᱟᱹᱰᱤ ᱟᱨ ᱡᱷᱚ ᱡᱚᱛᱚ ᱦᱚᱲ ᱛᱚ ᱵᱟᱠᱚ ᱥᱚᱢᱟᱱᱟᱠᱚ, ᱦᱚᱲᱢᱚ ᱦᱚᱸ ᱵᱟᱝ ᱥᱚᱢᱟᱱᱟ ᱾ ᱵᱚᱦᱚᱜ ᱵᱟᱝ ᱥᱚᱢᱟᱱ ᱛᱟᱠᱚᱣᱟ ᱟᱨ ᱮᱢᱱᱤ ᱪᱤᱱᱛᱟᱹ ᱠᱚᱦᱚᱸ ᱵᱟᱝ ᱥᱚᱢᱟᱱ ᱛᱟᱠᱚᱣᱟ, ᱟᱨᱫᱷᱤ ᱦᱚᱲ ᱫᱚ ᱮᱢᱚᱱ ᱠᱚ ᱴᱮᱱᱥᱮᱱ ᱧᱩᱨᱦᱩᱜ ᱟᱠᱚ ᱱᱩᱠᱩ ᱞᱟᱹᱭᱟ ᱤᱧ ᱫᱚ ᱛᱮᱸ ᱤᱧᱟᱹᱜ ᱤᱭᱟᱹ ᱯᱮᱯᱟᱨ ᱠᱚ ᱞᱤᱠ ᱠᱟᱱᱟ ᱤᱧ ᱵᱟᱧᱪᱟᱣ ᱫᱚᱦᱚ ᱠᱟᱛᱮ ᱪᱤᱠᱟᱹᱭᱤᱧ ᱵᱩᱡᱽ ᱫᱟᱢ ᱟᱹᱰᱤ ᱦᱚᱲ ᱱᱚᱝᱠᱟ ᱠᱷᱟᱹᱛᱤᱨ ᱛᱮ ᱤᱭᱟᱹ ᱥᱴᱩᱰᱮ ᱤᱥ ᱤᱥᱴᱩᱰᱮᱱᱴ ᱠᱚ ᱥᱩᱥᱟᱭᱤᱴ ᱠᱮᱫᱟ ᱠᱚ ᱟᱹᱰᱤ ᱦᱚᱲ ᱢᱟᱱᱮ ᱟᱹᱰᱤ ᱦᱚᱲ ᱜᱮ ᱥᱩᱥᱟᱭᱤᱴ ᱠᱮᱫᱟ ᱠᱚ ᱾ ᱱᱚᱣᱟ ᱠᱷᱟᱹᱛᱤᱨ ᱟᱹᱰᱤ ᱜᱤᱫᱽᱨᱟᱹ ᱠᱚ ‌ ᱢᱟᱱᱮ ᱟᱠᱚᱣᱟᱜ ᱤᱭᱟᱹ ᱨᱮ ᱦᱮᱡ ᱡᱳᱨ ᱦᱮᱡ ᱟᱠᱟᱱᱟ ᱦᱮᱸ ᱟᱵᱚ ᱵᱚᱱ ᱯᱨᱴᱮᱥ ᱟᱵᱚᱱ ᱟᱵᱚᱣᱟᱜ ᱠᱟᱛᱷᱟ ᱛᱚ ᱞᱟᱹᱭ ᱛᱮᱫᱚ ᱛᱚ ᱮᱠᱫᱚᱢ ᱵᱟᱠᱚ ᱮᱢᱟ ᱠᱚ ᱵᱟᱠᱚ ᱢᱟᱱᱮ ᱟᱸᱡᱚᱢ ᱟᱠᱚ ᱾ ᱟᱵᱚ ᱡᱷᱚᱛᱚ ᱯᱩᱨᱟᱹ ᱤᱥᱴᱩᱰᱮᱱᱴ ᱢᱤᱫᱴᱟᱝ ᱤᱭᱟᱹ ᱵᱮᱱᱟᱣ ᱠᱟᱛᱮ ᱵᱚᱱ ᱯᱚᱴᱮᱥ ᱟᱵᱚᱱ ᱡᱚᱛᱚ ᱦᱚᱲ ᱥᱚᱨᱠᱟᱨ ᱢᱟᱱᱮ ᱟᱸᱡᱚᱢ ᱢᱟᱭ ᱢᱮᱱᱛᱮᱫ ᱤᱡᱩ ᱤᱡᱩᱠᱮᱥᱚᱱ ᱯᱟᱞᱴᱟᱣ ᱢᱟᱭ ᱱᱚᱣᱟ ᱠᱷᱟᱹᱛᱤᱨ ᱟᱨ ᱜᱚᱝᱠᱮ ᱟᱹᱞᱤᱧ ᱫᱚ ᱚᱱᱮ ᱠᱳᱱᱳ ᱯᱟᱴᱤ ᱨᱮᱱᱟᱜ ᱤᱭᱟᱹ ᱦᱚᱸ ᱵᱟᱞᱤᱧ ᱞᱟᱹᱭ ᱫᱟᱞᱤᱧ ᱦᱮᱸ ᱱᱩᱭ ᱯᱟᱴᱤ ᱟᱹᱞᱤᱧ ᱥᱟᱯᱳ ᱯᱟᱴᱤ ᱨᱮᱱᱟᱜ ᱠᱟᱛᱷᱟ ᱱᱚᱸᱰᱮ ᱫᱚ ᱮᱠᱫᱚᱢ ᱜᱮ ᱵᱟᱝ ᱨᱟᱠᱟᱵ-ᱟ ᱾ ᱱᱚᱸᱰᱮ ᱨᱟᱠᱟᱵ-ᱟ ᱱᱚᱣᱟ ᱤᱡᱩᱠᱮᱥᱚᱱ ᱨᱮᱱᱟᱜ ᱯᱟᱲᱦᱟᱣ ᱨᱮᱱᱟᱜ ᱱᱚᱣᱟ ᱫᱚ ᱾ ᱵᱟᱠᱷᱟᱱ ᱟᱹᱰᱤ ᱠᱚᱫᱚ ᱢᱮᱱᱟᱜ ᱠᱚᱣᱟ ᱥᱮ ᱢᱟᱱᱮ ᱨᱟᱠᱟᱵ ᱟᱠᱚ ᱯᱟᱨᱴᱤ ᱠᱚ ᱠᱚᱨᱮᱱᱟᱜ ᱦᱟᱱᱮ ᱱᱟᱣᱟ ᱦᱮᱸ ᱱᱩᱭ ᱱᱚᱣᱟ ᱠᱷᱟᱹᱛᱤᱨ ᱛᱮᱜᱮ ᱱᱩᱭ ᱱᱚᱣᱟ ᱾ ᱱᱚᱣᱟ ᱫᱚ ᱵᱟᱝ ᱟᱵᱚ ᱫᱚ ᱟᱵᱚᱣᱟᱜ ᱚᱫᱷᱤᱠᱟᱨ ᱵᱚᱱ ᱠᱷᱚᱡᱚᱜ ᱠᱟᱱᱟ ᱵᱚᱱ ᱾ ᱢᱟᱱᱮ ᱯᱟᱲᱦᱟᱣ ᱨᱮᱱᱟᱜ ᱚᱫᱷᱤᱵᱟᱨ ᱵᱚᱱ ᱠᱷᱚᱡᱚᱜ ᱠᱟᱱᱟ ᱵᱚᱱ, ᱱᱚᱣᱟ ᱠᱷᱟᱹᱛᱤᱨ ᱛᱮᱜᱮ ᱛᱚ ᱜᱚᱝᱠᱮ ᱢᱟᱱᱮ ᱠᱤᱥᱟᱹᱲ ᱦᱚᱲ ᱨᱮᱱ ᱜᱤᱫᱽᱨᱟᱹ ᱫᱚ ᱠᱤᱥᱟᱹᱲ ᱜᱮ ᱨᱮᱸᱜᱮᱡ ᱦᱚᱲ ᱨᱮᱱ ᱜᱤᱫᱽᱨᱟᱹ ᱫᱚ ᱨᱮᱸᱜᱮᱡ ᱜᱮ ᱾
ᱦᱳᱭ ᱟᱵᱚ ᱫᱚ ᱟᱫᱚ ᱨᱮᱸᱜᱮᱡ ᱜᱤᱫᱽᱨᱟᱹ ᱫᱚ ᱚᱱᱟ ᱪᱟᱱᱥ ᱜᱮ ᱵᱟ
ᱪᱟᱱᱥ ᱜᱮ ᱮᱢᱟᱭᱟᱠᱚ ᱟᱨ ᱚᱱᱮ ᱡᱟᱦᱟᱸ ᱞᱮᱠᱟᱛᱮ ᱚᱱᱮ ᱩᱱᱟᱹᱜ ᱠᱷᱚᱨᱪᱟ ᱢᱚᱨᱪᱟ ᱠᱟᱛᱮᱫ ᱡᱟᱦᱟᱸ ᱞᱮᱠᱟᱛᱮ ᱢᱟᱱᱮ ᱟᱹᱰᱤ ᱦᱚᱲ ᱫᱚ ᱧᱮᱞ ᱢᱮᱥᱮ ᱦᱟᱥᱟ ᱟᱠᱷᱨᱤᱧ ᱠᱟᱛᱮᱫ ᱠᱚ ᱯᱟᱲᱦᱟᱣᱮᱫ ᱠᱚᱣᱟ ᱠᱚ ᱟᱢ ᱧᱮᱞ ᱢᱮ ᱢᱮᱫᱴᱟᱝ ᱦᱟᱥᱟ ᱡᱚᱠᱷᱚᱱ ᱟᱠᱷᱨᱤᱧ ᱠᱮᱫᱟᱢ ᱦᱮᱸ ᱢᱤᱫᱴᱟᱝ ᱯᱚᱨᱤᱵᱟᱨ ᱨᱮ ᱩᱱᱟᱹᱜ ᱡᱟᱭᱜᱟ ᱦᱟᱥᱟ ᱡᱟᱭᱜᱟ ᱵᱟᱹᱱᱩᱜ ᱛᱟᱭᱟ ᱢᱤᱫᱴᱟᱝ ᱜᱤᱫᱽᱨᱟᱹ ᱢᱮᱱᱟᱭ ᱛᱟᱭᱟᱭ ᱯᱟᱲᱦᱟᱣ ᱨᱮᱱᱟᱜ ᱫᱚᱢᱮ ᱡᱮᱛ ᱠᱮᱫᱟ ᱯᱟᱲᱦᱟᱣ ᱦᱚᱸ ᱵᱷᱟᱜᱮ ᱯᱟᱲᱦᱟᱜ ᱜᱮᱭᱟᱭ ᱴᱷᱤᱠ ᱜᱮᱭᱟ, ᱟᱡᱤᱡ ᱜᱚᱝᱠᱮ ᱞᱟᱹᱭᱟᱭ ᱛᱟᱦᱮᱸ ᱴᱷᱤᱠ ᱜᱮᱭᱟ ᱟᱢ ᱟᱞᱮ ᱦᱟᱥᱟ ᱞᱮ ᱟᱠᱷᱨᱤᱧ ᱟᱞᱮ ᱠᱚᱢ ᱜᱮᱛᱟ ᱵᱚᱱ ᱦᱟᱥᱟ ᱨᱮ ᱟᱢ ᱦᱟᱥᱟ ᱟᱹᱷᱨᱤᱧ ᱠᱟᱛᱮᱫ ᱞᱮ ᱯᱟᱲᱦᱟᱣ ᱢᱮᱭᱟ ᱞᱮ ᱾ ᱟᱢ ᱛᱟᱦᱮ ᱵᱷᱟᱜᱤ ᱞᱮᱠᱟ ᱯᱟᱲᱦᱟᱜ ᱢᱮ ᱟᱢ ᱪᱟᱠᱨᱤ ᱧᱟᱢ ᱞᱮᱠᱷᱟᱱ ᱛᱟᱦᱮ ᱱᱚᱣᱟ ᱦᱟᱥᱟ, ᱵᱟᱠᱷᱟᱱ ᱟᱹᱰᱤ ᱦᱚᱲ ᱫᱚᱠᱚ ᱵᱚᱱᱫᱷᱚᱠ ᱵᱚᱱᱫᱷᱚᱠ ᱜᱮᱭᱟ ᱠᱚ ᱛᱚ, ᱛᱟᱭ ᱟᱢ ᱪᱟᱹᱠᱨᱤ ᱧᱟᱢ ᱞᱮᱠᱷᱟᱱ ᱦᱟᱥᱟ ᱪᱷᱟᱲᱟᱣ ᱟᱞᱮ ᱵᱟᱠᱷᱟᱱ ᱟᱢ ᱪᱟᱹᱠᱨᱤ ᱧᱟᱢ ᱞᱮᱠᱷᱟᱱ ᱟᱨᱵᱚᱱ ᱠᱤᱨᱤᱧ ᱟᱵᱚᱱ ᱦᱟᱥᱟ ᱦᱮᱸ ᱥᱮ ᱵᱟᱝ? ᱱᱚᱣᱟ ᱦᱤᱥᱟᱹᱵ ᱛᱮᱠᱚ ᱟᱹᱰᱤ ᱦᱚᱲ ᱫᱚᱠᱚ ᱵᱚᱱᱫᱚ ᱟᱠᱚ ᱦᱚᱲ ᱫᱚ ᱾ ᱟᱨ ᱟᱠᱷᱨᱤᱧ ᱦᱚᱸᱠᱚ ᱟᱠᱷᱨᱤᱧᱟᱠᱚ ᱦᱮᱸ ᱟᱢ ᱪᱟᱹᱠᱨᱤ ᱧᱟᱢ ᱞᱮᱠᱷᱟᱱ ᱟᱢ ᱟᱞᱮ ᱜᱮᱛᱚ ᱧᱮᱞ ᱞᱮᱭᱟᱢ ᱾ ᱟᱨ ᱪᱟᱹᱠᱨᱤ ᱠᱚ ᱧᱟᱢ ᱞᱮᱠᱷᱟᱱ ᱟᱨᱚ ᱟᱨᱚ ᱵᱚᱱ ᱦᱟᱥᱟ ᱵᱚᱱ ᱠᱤᱨᱤᱧᱟ ᱵᱚᱱ ᱱᱩᱭ ᱦᱚᱸ ᱢᱤᱫᱴᱟᱱ ᱴᱟᱱ ᱛᱟᱭᱚᱢ ᱫᱷᱟᱭ ᱛᱮ ᱦᱮᱸ ᱛᱟᱭᱚᱢ ᱪᱤᱱᱛᱟᱹ ᱛᱟᱦᱮᱱ ᱛᱟᱭᱟ ᱩᱱᱟᱹᱜ ᱠᱚᱥᱴᱚ ᱛᱮᱠᱚ ᱦᱟᱥᱟ ᱠᱚ ᱟᱠᱷᱨᱤᱧ ᱠᱟᱛᱮ ᱠᱚ ᱯᱟᱲᱦᱟᱭᱤᱧ ᱠᱟᱱᱟ ᱠᱚ ᱛᱚ ᱵᱷᱟᱜᱤ ᱞᱮᱠᱟ ᱯᱟᱲᱦᱟᱜ ᱤᱧ ᱯᱚᱨᱤᱠᱠᱷᱟ ᱠᱚ ᱯᱟᱥ ᱠᱟᱛᱮ ᱢᱤᱫᱴᱟᱱ ᱪᱟᱹᱠᱨᱤ ᱧᱟᱢ ᱠᱟᱛᱮ ᱟᱨᱚ ᱦᱟᱥᱟ ᱠᱤᱨᱤᱧᱟᱠᱚᱣᱤᱧ ᱴᱷᱤᱠ ᱜᱮᱭᱟ ᱯᱚᱨᱤᱵᱟᱨ ᱪᱟᱥ ᱟᱵᱚᱱ ᱟᱨ ᱱᱚᱝᱠᱟ ᱩᱱᱟᱹᱜ ᱛᱮ ᱦᱚᱸ ᱡᱚᱠᱷᱚᱱ ᱚᱱᱮ ᱯᱮᱯᱟᱨ ᱠᱚ ᱡᱚᱠᱷᱚᱱ ᱞᱤᱠᱚᱜᱼᱟ ᱩᱱᱤᱭᱟᱜ ᱛᱚ ᱟᱨᱚ ᱵᱚᱦᱚᱜ ᱪᱟᱯ ᱦᱤᱡᱩᱜ ᱛᱟᱭᱟ ᱦᱮ ᱛᱚ ᱯᱮᱯᱟᱨ ᱞᱤᱠ ᱱᱟ ᱛᱟ ᱩᱱᱚᱜ ᱯᱚᱭᱥᱟ ᱛᱮ ᱦᱟᱥᱟ ᱠᱚ ᱟᱠᱠᱷᱨᱤᱧ ᱦᱩᱭᱱᱟ ᱨᱮᱸᱜᱮᱡ ᱜᱮᱭᱟᱞᱮ ᱤᱠᱟᱹᱛᱮ ᱱᱤᱛᱚᱜ ᱫᱚ ᱪᱤᱠᱟᱹᱭᱟᱞᱮᱭᱟ ᱢᱤᱫᱴ ᱴᱮᱱᱥᱮᱱ ᱦᱤᱡᱩᱜ ᱛᱟᱭᱟ ᱟᱹᱰᱤ ᱦᱚᱲ ᱫᱚ ᱴᱮᱱᱥᱮᱱ ᱛᱮᱜᱮ ᱠᱚ ᱟᱫᱚ ᱥᱩᱥᱟᱭᱤᱰ ᱜᱮᱭᱟ ᱠᱚ ᱨᱮᱸᱜᱮᱡ ᱚᱲᱟᱜ ᱨᱮᱱ ᱜᱤᱫᱽᱨᱟᱹ ᱫᱚ
ᱴᱷᱤᱠ ᱴᱷᱤᱠ ᱮᱠᱫᱚᱢ ᱴᱷᱤᱠ ᱠᱟᱛᱷᱟ ᱜᱮᱢ ᱞᱟᱹᱭ ᱠᱮᱫᱟ ᱱᱚᱣᱟ ᱫᱚ ᱮᱠᱫᱚᱢ ᱵᱟᱝ ᱩᱪᱤᱛ ᱠᱟᱱᱟ ᱡᱟᱦᱟᱸ ᱟᱵᱚ ᱨᱮᱱᱤᱡ ᱡᱟᱦᱟᱸ ᱫᱷᱚᱨᱢᱮᱱᱫᱨᱚ ᱡᱟᱦᱟᱸᱭ ᱢᱮᱱᱟᱭᱟ ᱮᱰᱩᱠᱮᱥᱮᱱ
ᱦᱩᱸ ᱦᱩᱸ
ᱢᱚᱱᱛᱨᱤ
ᱦᱮᱸ
ᱛᱚ ᱱᱩᱭᱟᱜ ᱫᱚ ᱵᱷᱩᱞ ᱦᱩᱭ ᱠᱟᱱᱟ᱾ ᱵᱟᱨ ᱵᱟᱨ ᱱᱚᱣᱟ ᱵᱮᱯᱟᱨ ᱠᱚᱭ ᱞᱤᱠ ᱦᱚᱪᱚᱭ ᱫᱟᱭ᱾ ᱟᱨ ᱟᱵᱚ ᱟᱵᱚ ᱥᱟᱝᱜᱮ ᱢᱚᱫᱫᱷᱚᱵᱤᱛᱛᱚ ᱯᱚᱨᱤᱵᱟᱨ ᱨᱮᱱ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ᱾ ᱩᱱᱠᱩ ᱢᱟ ᱟᱨ ᱵᱟᱨ ᱵᱟᱨ ᱯᱟᱲᱦᱟᱣ ᱠᱟᱛᱮᱜ ᱵᱟᱨ ᱵᱟᱨ ᱫᱚ ᱩᱱᱟᱹᱜ ᱥᱟᱹᱜᱤᱧ ᱫᱚ ᱯᱚᱨᱤᱠᱠᱷᱟ ᱮᱢᱫᱚ ᱵᱟᱠᱚ ᱪᱟ ᱫᱟᱲᱮᱜ-ᱟ ᱥᱮ᱾
ᱵᱟᱝ ᱵᱟᱝ ᱵᱟᱝ ᱯᱚᱭᱥᱟ ᱩᱱᱟᱹᱜ ᱟᱨ ᱪᱟᱞᱟᱣ ᱠᱚᱨᱮ ᱦᱚᱸ ᱢᱟᱱᱮ ᱩᱱᱟᱹᱜ ᱥᱟᱹᱜᱤᱧ ᱛᱤᱨᱮᱠᱚ ᱪᱟᱞᱟᱜ ᱠᱟᱱᱟ ᱠᱚ᱾ ᱥᱟᱹᱜᱤᱧ ᱧᱩᱨᱩᱜ ᱠᱟᱱᱟ ᱠᱤ ᱵᱟᱠᱚ ᱪᱟᱞᱟᱜ ᱠᱟᱱᱟ ᱠᱚ ᱜᱤᱫᱽᱨᱟᱹ ᱠᱤᱱᱛᱩ ᱪᱟᱞᱟᱜ ᱠᱟᱱᱟ ᱠᱚ, ᱩᱱᱟᱹᱜ ᱥᱟᱹᱜᱤᱧ ᱪᱟᱞᱟᱣ ᱠᱟᱛᱮ ᱩᱱᱟᱹᱜ ᱢᱮᱱᱦᱟᱛ ᱠᱟᱛᱮᱜ ᱦᱚᱸ ᱥᱤᱧ ᱧᱤᱫᱟᱹ ᱵᱟᱝ ᱡᱟᱹᱯᱤᱫ ᱠᱟᱛᱮ ᱱᱚᱰᱮ ᱯᱚᱨᱤᱠᱠᱷᱟ ᱮᱢᱟᱭ, ᱮᱢ ᱠᱟᱛᱮ ᱱᱚᱝᱠᱟ ᱡᱚᱠᱷᱚᱱ ᱞᱤᱠ ᱠᱚ ᱯᱮᱯᱟᱨ ᱚᱠᱚᱭᱟᱜ ᱞᱟᱹᱭ ᱢᱮ ᱚᱠᱚᱭ ᱵᱷᱟᱜᱤ ᱵᱩᱡᱷᱟᱹᱣᱟᱭ ᱞᱟᱹᱭ ᱢᱮ ᱤᱥᱴᱩᱰᱮᱱᱴ᱾
ᱴᱷᱤᱠ ᱴᱷᱤᱠ ᱚ
ᱢᱟᱱᱮ ᱥᱟᱸᱜᱤᱧ ᱟᱪᱪᱷᱟ ᱴᱷᱤᱠ ᱜᱮᱭᱟ ᱥᱟᱹᱜᱤᱧ ᱧᱩᱨᱦᱩ ᱫᱟᱲᱮᱭᱟᱜᱼᱟ, ᱦᱮᱸ ᱪᱮᱵᱟ ᱟᱹᱞᱤᱧ ᱦᱚᱸ ᱢᱟᱱᱟᱣ ᱫᱟᱞᱤᱧ ᱡᱟᱦᱟᱸ ᱞᱮᱠᱟᱛᱮ ᱜᱤᱫᱽᱨᱟᱹ ᱠᱚ ᱪᱟ, ᱯᱚᱨᱤᱠᱠᱷᱟ ᱮᱢᱠᱤ ᱵᱟᱠᱚ ᱪᱟᱞᱟᱜ ᱠᱟᱱᱟ ᱱᱚᱜ-ᱚᱭ ᱪᱟᱞᱟᱜ ᱠᱟᱱᱟ ᱠᱚ᱾ ᱠᱤᱱᱛᱩ ᱚᱱᱮ ᱪᱟᱞᱟᱣ ᱠᱟᱛᱮᱜ ᱦᱚᱸ ᱡᱚᱠᱷᱚᱱ ᱱᱚᱝᱠᱟ ᱤᱭᱟᱹᱜ ᱠᱟᱱᱟ᱾ ᱢᱟᱱᱮ ᱪᱮᱜ ᱢᱮᱛᱟ ᱵᱤᱱᱤᱧ ᱢᱟᱱᱮ ᱱᱚᱝᱠᱟ ᱯᱮᱯᱟᱨ ᱠᱚ ᱞᱤᱠᱚᱜ ᱠᱟᱱᱟ ᱱᱩᱠᱩ ᱠᱤᱫ ᱞᱮᱠᱟ ᱩᱱᱟᱹᱜ ᱥᱟᱹᱜᱤᱧ ᱠᱷᱚᱱᱟᱜ ᱦᱮᱡ ᱠᱟᱛᱮ ᱦᱚᱸ ᱡᱚᱠᱷᱚᱱ ᱯᱮᱯᱟᱨ ᱞᱤᱠᱚᱜ ᱠᱟᱱᱟ, ᱛᱟᱭ ᱪᱤᱠᱟᱹᱭ ᱟᱞᱮ?
ᱢᱟᱱᱮ ᱠᱳᱱᱳ ᱟᱫᱚ ᱨᱟᱥᱛᱟ ᱵᱟᱠᱚ ᱧᱟᱢ ᱫᱟ ᱦᱮ ᱥᱮ᱾
ᱦᱮᱸ
ᱛᱚ ᱩᱱᱠᱩ ᱜᱤᱫᱽᱨᱟᱹ ᱵᱟᱫᱫᱷᱚᱜ ᱛᱟ ᱠᱟᱱ ᱜᱮᱠᱚ ᱥᱩ ᱥᱩᱥᱟᱭᱤᱰ᱾
ᱵᱟᱫᱫᱷᱚᱛᱟ ᱢᱩᱞᱚᱠ ᱠᱚ ᱥᱩᱥᱟᱭᱤᱰ ᱫᱟᱠᱚ ᱢᱟᱱᱮ ᱱᱩᱠᱩ ᱠᱤ ᱱᱩᱠᱩ ᱠᱤ ᱤᱪᱪᱷᱟ ᱠᱟᱛᱮᱜ ᱠᱚ ᱥᱩᱥᱟᱭᱤᱰ ᱫᱟ ᱠᱚ, ᱢᱟᱱᱮ ᱱᱩᱠᱩ ᱫᱚ ᱢᱤᱜᱴᱟᱝ ᱪᱟᱯ ᱢᱤᱜᱴᱟᱝ ᱩᱱᱟᱹᱜ, ᱩᱱᱟᱹᱜ ᱢᱮᱦᱟᱱᱚᱛ ᱠᱟᱛᱮ ᱦᱚᱸ ᱡᱚᱠᱷᱚᱱ ᱟᱠᱚᱣᱟᱜ ᱡᱤ ᱤᱭᱟᱹ ᱡᱚᱠᱷᱚᱱ ᱵᱟᱠᱚ ᱧᱟᱢᱟ ᱠᱚ᱾ ᱟᱠᱚᱣᱟᱜ ᱢᱟᱱᱮ ᱚᱫᱷᱤᱠᱟᱨ ᱢᱮᱜᱴᱟᱝ᱾ ᱯᱟᱲᱦᱟᱣ ᱮᱰᱩᱠᱮᱥᱚᱱ ᱡᱚᱠᱷᱚᱱ ᱵᱟᱠᱚ ᱧᱟᱢᱟᱠᱚ ᱩᱱᱟᱹᱜ ᱯᱟᱲᱦᱟᱣ ᱠᱟᱛᱮ ᱦᱚᱸ᱾ ᱟᱨ ᱱᱩᱠᱩ ᱞᱟᱹᱭ ᱫᱟᱠᱚ ᱤᱧ ᱵᱟᱧᱪᱟᱣ ᱠᱟᱛᱮ ᱵᱮᱠᱟᱨᱛᱚ, ᱤᱧ ᱱᱩᱱᱟᱹᱜ ᱯᱟᱲᱦᱟᱣ ᱠᱟᱛᱮ ᱦᱤᱡᱩᱜ ᱠᱟᱱᱟᱹᱧ ᱤᱧ ᱡᱚᱠᱷᱚᱱ ᱵᱟᱝ ᱧᱟᱢᱤᱧ᱾
ᱦᱮᱸ ᱛᱚ ᱱᱚᱣᱟ ᱫᱚ ᱥᱟᱹᱨᱤ ᱠᱟᱛᱷᱟ ᱜᱮ ᱛᱚ ᱱᱚᱣᱟ ᱥᱩᱥᱟᱭᱤᱴ ᱫᱚ ᱢᱮᱜᱴᱟᱝ ᱜᱟᱞᱟᱛ ᱠᱟᱱ ᱜᱮᱭᱟ᱾
ᱜᱞᱟᱛ ᱱᱚᱣᱟ ᱫᱚ ᱠᱤᱱ ᱛᱩ ᱵᱟᱝᱫᱚ ᱟᱫᱚ ᱜᱚᱝᱠᱮ ᱱᱚᱣᱟ ᱜᱮᱛᱚ ᱟᱫ ᱜᱤᱫᱽᱨᱟᱹ ᱫᱚ ᱵᱟᱲᱟᱭ ᱜᱮᱭᱟᱢ ᱛᱚ ᱠᱟᱹᱴᱤᱡ ᱤᱭᱟᱹ ᱪᱤᱱᱛᱟᱹ ᱠᱚ ᱪᱤᱱᱛᱟᱹ ᱜᱮᱭᱟ ᱠᱚ ᱥᱮ ᱾ ᱦᱟᱱᱟ ᱱᱟᱣᱟ ᱩᱱᱟᱹᱜ ᱯᱟᱲᱦᱟᱣ ᱠᱟᱛᱮ ᱦᱚᱸ ᱡᱚᱠᱷᱚᱱ ᱦᱮᱸ ᱞᱮᱵᱤᱱ ᱞᱮᱵᱤᱱ᱾
ᱟᱹᱰᱤ ᱦᱚᱲᱟᱜ ᱢᱟᱱᱮ ᱱᱮᱛᱚᱜᱟᱜ ᱵᱟᱝ ᱥᱚᱢᱟᱱᱟ᱾ ᱟᱨ
ᱵᱟᱝ ᱵᱟᱝ ᱵᱟᱝ ᱜᱚᱝᱠᱮ ᱮᱠᱫᱚᱢ ᱵᱟᱝ ᱥᱚᱢᱟᱱᱟ ᱾
ᱟᱵᱟᱨ ᱠᱚ ᱱᱤᱭᱟᱹ ᱤᱫᱤ ᱠᱟᱛᱮᱜ ᱜᱮ ᱟᱹᱰᱤ ᱦᱚᱲᱠᱚ ᱥᱩᱥᱟᱭᱤᱴ ᱫᱟ ᱾ ᱱᱮ ᱡᱚᱛᱚ ᱦᱚᱲᱟᱜ ᱵᱚᱦᱚᱜ ᱢᱟ ᱵᱟᱝ ᱥᱚᱢᱟᱱᱚᱜᱼᱟ ᱾
ᱵᱟᱝ ᱵᱟᱝ ᱵᱟᱝ ᱜᱚᱝᱠᱮ ᱮᱠᱫᱚᱢ ᱵᱟᱝ ᱥᱚᱢᱟᱱᱟ ᱡᱚᱛᱚ ᱫᱚ ᱵᱟᱠᱚ ᱦᱟᱛᱟᱣ ᱫᱟᱲᱮᱭᱟᱜᱼᱟᱠᱚ ᱩᱱᱟᱹᱜ ᱪᱟᱜ ᱤᱭᱟᱹ ᱫᱚ ᱴᱮᱱᱥᱮᱱ ᱢᱤᱜᱴᱟᱝ ᱴᱮᱱᱥᱮᱱ ᱜᱚᱝᱠᱮ ᱦᱤᱡᱩᱜ-ᱟ ᱥᱮ ᱢᱮᱫᱴᱮᱡ ᱪᱟᱯ ᱢᱤᱫᱴᱟᱝ ᱟᱨᱚ ᱟᱨᱚ ᱟᱨᱚ ᱯᱚᱨᱤᱵᱟᱨ ᱨᱮᱱᱟᱜ ᱢᱤᱫᱴᱟᱝ ᱪᱟᱯ, ᱥᱮ ᱦᱮᱸ ᱤᱧ ᱮᱠᱞᱟ ᱜᱮᱤᱧ ᱤᱧᱨᱮᱱ ᱯᱚᱨᱤᱵᱟᱨ ᱩᱱᱟᱹᱜ ᱠᱚᱥᱴᱚ ᱩᱱᱟᱹᱜ ᱠᱚᱥᱴᱚ ᱠᱟᱛᱮ ᱠᱚ ᱯᱟᱲᱦᱟᱣ ᱠᱤᱫᱤᱧᱟ ᱠᱚ, ᱯᱚᱭᱥᱟ ᱠᱚ ᱦᱟᱸᱜ ᱦᱟᱱᱛᱮ ᱱᱟᱱᱛᱮ ᱞᱳᱱ ᱠᱚ ᱦᱟᱛᱟᱣ ᱠᱟᱛᱮᱫ, ᱟᱨ ᱜᱚᱝᱠᱮ ᱟᱹᱰᱤ ᱠᱚᱫᱚ ᱨᱮᱸᱜᱮᱡ ᱜᱤᱫᱽᱨᱟᱹ ᱫᱚ ᱟᱹᱰᱤ ᱡᱟᱭᱜᱟ ᱫᱚ ᱟᱹᱰᱤ ᱠᱚᱣᱟᱜ ᱫᱚ ᱦᱟᱥᱟ ᱡᱟᱭᱜᱟ ᱡᱚᱠᱷᱚᱱ ᱵᱟᱝ ᱛᱟᱦᱮᱱ ᱛᱟᱠᱚᱣᱟ ᱪᱤᱠᱟᱹᱭᱟᱠᱚ ᱢᱤᱫᱴᱟᱝ ᱜᱮᱛᱟᱠᱚ ᱜᱤᱫᱽᱨᱟᱹ᱾ ᱟᱹᱰᱤ ᱩᱛᱟᱹᱨ ᱞᱳᱱ ᱠᱚ ᱦᱟᱛᱟᱣᱟᱠᱚ, ᱛᱟ ᱩᱱᱟᱹᱜ ᱠᱚᱥᱴᱚᱛᱮᱫ ᱦᱮᱸ ᱞᱟᱹᱭᱟᱭ ᱤᱧ ᱜᱤᱫᱽᱨᱟᱹ ᱤᱧ ᱾ ᱜᱤᱫᱽᱨᱟᱹ ᱪᱟᱹᱠᱨᱤ ᱧᱟᱢ ᱞᱮᱠᱷᱟᱱ ᱞᱳᱱ ᱠᱚ ᱥᱳᱫᱷᱟᱭ ᱱᱤᱛᱚᱜ ᱫᱚ ᱡᱚᱠᱷᱚᱱ ᱱᱚᱝᱠᱟ ᱥᱩᱭᱥᱟᱭᱤᱴᱟᱭ ᱞᱳᱱ ᱫᱚ ᱟᱡ ᱱᱩᱭ ᱱᱩᱭ ᱵᱟᱵᱟ ᱦᱚᱲ ᱫᱚ ᱛᱟᱦᱮ ᱟᱭᱟᱜ ᱨᱩᱢ ᱥᱩᱫ ᱛᱮᱜᱮ ᱛᱚ ᱦᱟᱲᱟᱢ ᱪᱟᱵᱟᱜᱼᱟ ᱪᱮᱫ ᱫᱚ ᱟᱫᱚᱭ ᱪᱤᱠᱟᱹᱭᱟᱭ,
ᱦᱳᱭ ᱦᱩᱭ ᱱᱚᱣᱟ ᱫᱚ ᱮᱠᱫᱚᱢ ᱱᱚᱣᱟ ᱠᱚᱨᱟᱣ ᱫᱚ ᱱᱚᱣᱟ ᱫᱚ ᱟᱹᱰᱤ ᱵᱟᱹᱲᱤᱡ ᱦᱩᱭᱩᱜ
ᱟᱹᱰᱤ ᱦᱮᱸ ᱟᱹᱰᱤ ᱵᱟᱹᱲᱤᱡ ᱱᱚᱣᱟ ᱠᱷᱟᱹᱛᱤᱨ ᱛᱮᱜᱮ ᱡᱷᱚᱛᱚ ᱠᱚ ᱥᱴᱩᱰᱮᱱᱴ ᱠᱚ ᱠᱟᱹᱴᱤᱪ ᱪᱤᱱᱛᱟᱹ ᱵᱷᱟᱵᱱᱟ ᱠᱟᱛᱮ ᱵᱚᱱ ᱵᱷᱟᱵᱱᱟ ᱠᱮᱫᱟ ᱠᱚ ᱢᱤᱫᱴᱟᱝ ᱵᱩᱱ ᱯᱚᱴᱤᱥᱟ ᱵᱚᱱ ᱟᱵ ᱟᱵᱚᱣᱟᱜ ᱩᱫᱷᱤᱠ ᱵᱮᱠᱟᱨ ᱵᱚᱱ ᱠᱷᱚᱡ ᱟᱣᱟᱵᱱ ᱱᱩᱠᱩ ᱫᱚ ᱠᱳᱱᱚ ᱟᱠᱚ ᱛᱟᱯᱟᱢ ᱠᱷᱟᱹᱯᱩᱨᱤ ᱦᱚᱸ ᱵᱟᱠᱚ ᱪᱟᱭ ᱟᱠᱚ ᱦᱮᱸ ᱛᱟᱯᱟᱢ ᱠᱷᱟᱹᱯᱩᱨᱤ ᱦᱩᱭᱩᱜᱼᱟ᱾ ᱟᱠᱚ ᱞᱟᱹᱭ ᱟᱠᱚ ᱟᱞᱮ ᱟᱞᱮᱭᱟᱜ ᱤᱭᱟᱹᱴᱟᱜ ᱫᱚᱨᱠᱟᱨ ᱛᱟᱞᱮᱭᱟ ᱟᱞᱮᱭᱟᱜ ᱱᱚᱣᱟ ᱚᱫᱷᱤᱠᱟᱨ ᱴᱟᱜ ᱾ ᱱᱚᱝᱠᱟᱜ ᱠᱟᱱᱟ ᱱᱩᱭ ᱩᱱᱟᱹᱜ ᱪᱷᱚᱴ ᱱᱚᱝᱠᱟ ᱤᱭᱟᱹ ᱠᱟᱱᱟ ᱮᱸ ᱚᱱᱠᱟ ᱤᱭᱟᱹ ᱠᱟᱱᱟ ᱢᱟᱱᱮ ᱨᱮᱡᱟᱞᱴ ᱤᱭᱟᱹᱜ ᱠᱟᱱᱟ ᱯᱮᱯᱟᱨᱞᱤᱠᱚᱜ ᱠᱟᱱᱟ ᱱᱚᱣᱟ ᱴᱟᱜ ᱯᱩᱨᱟᱹ ᱵᱚᱱᱫᱚᱜ ᱢᱟ ᱟᱨ ᱱᱩᱭ ᱯᱩᱨᱟᱹ ᱨᱤᱡᱟᱭᱤᱱ ᱮᱢ ᱢᱟᱭ,
ᱴᱷᱤᱠᱚᱜᱼᱟ ᱡᱷᱚᱛᱚ ᱴᱷᱤᱠᱚᱜᱼᱟ ᱾
ᱟᱨ ᱡᱟᱦᱟᱸ ᱱᱤᱛᱚᱜ ᱱᱠᱩ ᱟᱵᱚᱨᱮᱱ ᱥᱴᱩᱰᱮᱱᱴ ᱠᱚ ᱩᱱᱟᱹᱜ ᱫᱟᱞᱮᱫ ᱠᱚᱣᱟ ᱠᱚ ᱦᱮᱸ ᱱᱚᱣᱟ ᱫᱚ ᱮᱠᱫᱚᱢ ᱴᱷᱤᱠ ᱵᱟᱝ ᱦᱩᱭᱩᱜ ᱠᱟᱱᱟ᱾
ᱮᱠᱫᱚᱢ ᱴᱷᱤᱠ ᱵᱟᱭ ᱦᱩᱭᱩᱜ ᱠᱟᱱᱟ, ᱢᱟᱱᱮ ᱮᱢᱚᱱ ᱥᱚᱨᱠᱟᱨ ᱤᱭᱟᱹ ᱠᱟᱱᱟ ᱢᱟᱱᱮ ᱥᱴᱩᱰᱮᱱᱴ ᱟ ᱠᱟᱛᱷᱟ ᱦᱚᱸ ᱵᱟᱝ ᱟᱸᱡᱚᱢ ᱮᱫᱟᱭ, ᱚᱱᱛᱚ ᱛᱚ ᱧᱮᱞ ᱢᱮ ᱡᱟᱦᱱᱟᱜ ᱫᱚ ᱢᱤᱫᱴᱟᱝ ᱯᱚᱨᱮ ᱠᱤ ᱵᱟᱝ ᱜᱟᱱᱚᱜᱼᱟ ᱡᱟᱦᱱᱟᱜ ᱥᱚᱢᱚᱥᱥᱟ ᱥᱚᱢᱟᱷᱟᱱ ᱛᱚ ᱜᱟᱱᱳᱟ ᱛᱚ ᱨᱚᱯᱚᱲ ᱛᱮ ᱦᱮᱸᱸ ᱥᱮ ᱵᱟᱝ, ᱥᱴᱩᱰᱮᱱᱴ ᱠᱤ ᱨᱚᱯᱚᱲ ᱱᱩᱠᱩ ᱠᱤ ᱱᱩᱠᱩ ᱫᱚ ᱨᱚᱯᱚᱲ ᱜᱮᱛᱮ ᱠᱚ ᱠᱷᱚᱡᱚᱜ ᱠᱟᱱᱟ ᱦᱮᱸ ᱟᱞᱮ ᱥᱟᱝ ᱜᱚᱞᱯᱚᱭ ᱢᱟᱭ ᱪᱮᱫ ᱪᱤᱠᱤ ᱦᱩᱭᱩᱜᱼᱟ᱾ ᱥᱚᱨᱠᱟᱨ ᱥᱟᱸᱜ ᱟᱹᱰᱤ ᱤᱭᱟᱹ ᱠᱚ ᱜᱚᱞᱯᱚᱭ ᱢᱟ ᱤᱥᱴᱩᱰᱮᱱᱴ ᱠᱚᱴᱤᱡ ᱠᱚ ᱢᱤᱫᱴᱷᱮᱱ ᱫᱩᱲᱩᱵ ᱠᱟᱛᱮᱜ ᱜᱚᱞᱯᱚᱭ ᱢᱟ ᱦᱮ ᱱᱚᱝᱠᱟ ᱯᱮᱯᱟᱞᱤᱠ ᱠᱚ ᱠᱟᱱᱟ ᱪᱮᱫ ᱪᱤᱠᱟᱹ ᱫᱟᱲᱮᱭᱟᱜᱼᱟ᱾ ᱮᱴᱟᱜ-ᱟ ᱦᱚ ᱛᱚ ᱥᱚᱢᱟᱫᱷᱟᱱ ᱢᱮᱱᱟᱜ- ᱟ ᱥᱮ ᱩᱱᱠᱩ ᱫᱚ ᱵᱟᱝ ᱵᱟᱝ ᱟᱸᱡᱚᱢ ᱛᱮ ᱯᱩᱨᱟᱹ ᱫᱟᱞᱮᱫ ᱠᱚᱣᱟ ᱠᱚ
ᱱᱚᱣᱟ ᱫᱚ ᱠᱤᱱᱛᱩ ᱴᱷᱤᱠ ᱫᱚ ᱴᱷᱤᱠ ᱫᱚ ᱵᱟᱝ ᱦᱩᱭᱩᱜ ᱠᱟᱱᱟ᱾
ᱦᱩᱸ ᱟᱨ ᱟᱨ ᱩᱱᱤ ᱪᱩᱯᱪᱟᱯ ᱢᱮᱱᱟᱭᱟ ᱪᱮᱫ ᱦᱚᱸ ᱵᱟᱭ ᱞᱟᱹᱜᱤᱫᱟᱭ
ᱪᱮᱫ ᱦᱚᱸ ᱞᱟᱹᱭᱫᱟᱭ ᱱᱚᱣᱟ ᱵᱮᱯᱟᱨ ᱛᱮ ᱱᱚᱣᱟ᱾ ᱛᱚ ᱜᱚᱝᱠᱮ ᱦᱩᱰᱤᱧ ᱡᱤᱱᱤᱥ ᱫᱚ ᱵᱟᱝ ᱠᱟᱱᱟ ᱩᱱᱟᱹᱜ ᱢᱟᱱᱮ ᱩᱱᱟᱹᱜ ᱜᱤᱫᱽᱨᱟᱹ ᱩᱱᱟᱹᱜ ᱤᱥ ᱴᱩᱰᱮᱱ ᱵᱚᱦᱩᱛ ᱥᱟᱸᱜᱤᱧ ᱥᱟᱸᱜᱤᱧ ᱠᱚᱠᱚ ᱦᱮᱡ ᱟᱠᱟᱱᱟ ᱠᱚ
ᱦᱮᱸ ᱢᱟᱱᱮ ᱟᱹᱰᱤ ᱦᱚᱲᱟᱜ ᱤᱭᱟᱹ ᱜᱮ ᱞᱟᱭᱤᱯᱷ ᱜᱮ ᱠᱷᱟᱨᱟᱯᱚᱜ ᱠᱟᱱᱟ᱾
ᱦᱮᱸ ᱟᱹᱰᱤ ᱦᱚᱲᱟᱜ ᱞᱟᱹᱭᱤᱵ ᱜᱮ ᱥᱮ ᱟᱨ ᱜᱚᱢᱠᱮ ᱟᱵᱚᱥ ᱥᱟᱶᱛᱟ ᱥᱚᱢᱟᱡᱽ ᱨᱮᱱ ᱦᱚᱸᱠᱚ ᱪᱟᱞᱟᱣ ᱠᱟᱱᱟ ᱠᱚ ᱜᱚᱢᱠᱮ ᱟᱹᱞᱤᱧ ᱯᱷᱳᱱ ᱨᱮ ᱧᱮᱞᱮᱫ ᱛᱟᱦᱮᱸᱱᱟ ᱞᱤᱧ ᱟᱵᱚ ᱥᱟᱶᱛᱟᱲ ᱦᱚᱸ ᱪᱟᱞᱟᱣ ᱠᱟᱱᱟ ᱠᱚ
ᱦᱳᱭ ᱱᱚᱣᱟ ᱫᱚ ᱟᱹᱰᱤ ᱵᱮᱥ ᱠᱟᱛᱷᱟ ᱜᱮ ᱟᱵᱚ ᱥᱟᱶᱛᱟ ᱠᱚᱨᱮᱱᱜ ᱠᱚᱫᱚ
ᱮᱱᱟ ᱟᱹᱰᱤ ᱵᱮᱥ ᱠᱟᱛᱷᱟ ᱜᱮ ᱩᱱᱟᱹᱜ ᱥᱟᱸᱜᱤᱧ ᱥᱟᱸᱜᱤᱧ ᱠᱚ ᱢᱟᱱ ᱫᱤᱠᱩ ᱪᱟᱹᱛ ᱛᱤ ᱠᱚ ᱦᱮᱡ ᱟᱠᱟᱱᱟ ᱠᱚ ᱟᱹᱰᱤ ᱥᱟᱸᱜᱤᱧ ᱥᱟᱸᱜᱤᱧ ᱯᱟᱧᱡᱟᱵ ᱠᱚ ᱤᱭᱟᱹ ᱠᱚᱣᱟ ᱟᱹᱰᱤ ᱥᱟᱸᱜᱤᱧ ᱠᱚᱨᱮᱱ ᱦᱮᱸ ᱵᱤᱦᱟᱨ ᱠᱚᱨᱮᱱ ᱟᱫᱚ ᱟᱵᱚ ᱦᱚᱲ ᱢᱟᱱᱮ ᱢᱤᱫᱴᱟᱱ ᱥᱚᱢᱟᱡᱽ ᱨᱤᱱᱤᱡ ᱦᱚᱸ ᱟᱹᱰᱤ ᱦᱚᱲ ᱠᱚ ᱪᱟᱞᱟᱣ ᱠᱟᱱᱟ ᱠᱚ ᱱᱚᱣᱟ ᱟᱵᱚᱣᱟᱜ ᱟᱵᱚᱣᱟᱜ ᱦᱚᱸ ᱢᱤᱫᱴᱟᱝ ᱜᱚᱨᱵᱚ ᱢᱮ ᱴᱦᱮᱸ ᱱᱚᱣᱟ ᱡᱟᱭᱜ ᱡ ᱟᱵᱚ ᱛᱚ ᱵᱟᱵᱚᱱ ᱪᱟᱞᱟᱣ ᱫᱟᱲᱮᱭᱟᱜ ᱵᱚᱱ ᱢᱟᱱᱮ ᱪᱟᱞᱟᱣ ᱠᱟᱱᱟ ᱠᱚ ᱟᱵᱚ ᱢᱤᱫᱴᱟᱝ ᱜᱚᱨᱵᱚ ᱢᱤᱫᱴᱟᱝ ᱵᱩᱡᱷᱟᱹᱜ ᱠᱟᱱᱟ ᱦᱮᱸ ᱟᱵᱚ ᱥᱟᱶᱛᱟᱞ ᱠᱷᱚᱱᱟᱜ ᱦᱚᱸᱠᱚ ᱪᱟᱞᱟᱣ ᱠᱟᱱᱟ ᱯᱩᱨᱴᱮᱥᱴ ᱠᱷᱟᱹᱛᱤᱨ ᱢᱤᱫᱴᱟᱝ ᱜᱚᱨᱚᱵᱚᱞ ᱴᱟᱭᱤᱯ ᱞᱮᱠᱟ ᱢᱤᱫᱴᱟᱝ ᱵᱩᱡᱷᱟᱹᱜ ᱠᱟᱱᱟ ᱢᱤᱫᱴᱟᱝ ᱨᱟᱹᱥᱠᱟᱹ ᱢᱤᱫᱴᱟᱝ ᱜᱚᱨᱵᱚ ᱦᱮᱸ ᱟᱵᱚ ᱠᱷᱟᱹ ᱟᱵᱚ ᱫᱚ ᱵᱟᱵᱚᱱ ᱪᱷᱟᱞᱟᱣ ᱫᱟᱭᱟᱵᱚᱱ ᱠᱤᱱᱛᱩ ᱟᱵᱚ ᱢᱟᱱᱮ ᱥᱚᱢᱟᱡᱽ ᱨᱮᱱᱟᱜ ᱢᱟᱱᱮ ᱥᱟᱶᱛᱟ ᱨᱮᱱ ᱦᱚᱸᱠᱚ ᱪᱟᱞᱟᱣ ᱠᱟᱱᱟ ᱠᱚ ᱢᱤᱫᱴᱟᱝ ᱵᱷᱟᱜᱮ ᱵᱩᱡᱷᱟᱹᱜ ᱠᱟᱱᱟ ᱢᱤᱫᱴᱟᱝ
ᱦᱮ ᱡᱟᱱᱮ ᱟᱵᱚᱨᱮᱱ ᱦᱚᱲ ᱦᱚᱛᱚ ᱢᱮᱱᱟᱜ ᱠᱚᱣᱟ ᱱᱚᱣᱟ ᱢᱤᱫ ᱴᱷᱤᱠ ᱡᱚᱢᱟᱜ ᱠᱚ ᱡᱟᱢᱟ᱾
ᱦᱮᱸ ᱱᱮᱜ ᱟᱵᱚ ᱦᱮᱸ ᱟᱵᱚ ᱦᱚᱨᱮᱱ ᱦᱚᱸ ᱢᱮᱱᱟᱜ ᱠᱚᱣᱟ ᱟᱵᱚ ᱦᱚᱲ ᱨᱮᱱ ᱦᱚᱠᱚ ᱱᱤᱡ ᱮᱠᱡᱟᱢ ᱠᱚ ᱢᱮᱱᱟᱜ ᱠᱚᱣᱟ᱾
ᱟᱫᱚ ᱯᱚᱨᱴᱮᱥ ᱫᱚ ᱟᱵᱚ ᱡᱚᱛᱚ ᱦᱚᱲᱟᱜ ᱜᱮ ᱦᱮᱸ ᱥᱮ
ᱟᱵᱚ ᱡᱷᱚᱛᱚ ᱦᱚᱲᱟᱜ ᱜᱮ ᱯᱩᱨᱟᱹ ᱜᱚᱴᱟ ᱫᱤᱥᱚᱢ ᱦᱚᱲᱟᱜ ᱜᱮ ᱱᱚᱣᱟ ᱯᱩᱴᱮᱥ ᱫᱚ
ᱱᱚᱣᱟ ᱫᱚ
ᱦᱮᱸ ᱫᱮ ᱵᱟᱝ ᱵᱟᱝ ᱥᱚᱢ ᱡᱟᱛᱤ ᱦᱚᱸ ᱵᱟᱝ ᱫᱷᱚᱨᱢᱚ ᱦᱚᱸ ᱵᱟᱝ ᱪᱮᱫ ᱦᱚᱸ ᱵᱟᱝ ᱢᱟᱱᱮ ᱮᱸ ᱯᱚᱞ ᱛᱤᱥᱦᱚᱸ ᱵᱟᱝ ᱫᱷᱚᱨᱢᱚ ᱦᱚᱸ ᱵᱟᱝ ᱡᱟᱛᱤ ᱦᱚᱸ ᱵᱟᱝ ᱱᱚᱣᱟ ᱫᱚ ᱢᱟᱱᱮ ᱡᱷᱚᱛᱚ ᱡᱷᱚᱛᱚ ᱦᱚᱲ ᱢᱟᱱᱮ ᱡᱷᱚᱛᱚ ᱤᱥᱴ ᱴᱩᱰᱮᱱᱴ ᱱᱚᱣᱟ ᱫᱚ
ᱱᱤᱛᱚᱜ ᱜᱮ ᱟᱵᱚ ᱡᱚᱛᱚ ᱡᱚᱛᱚ ᱡᱟᱹᱛᱤ ᱨᱮ ᱥᱚᱸᱜᱮ ᱛᱮ ᱜᱤᱠᱚ ᱯᱟᱲᱟᱜᱼᱟ᱾
ᱦᱳᱭ ᱦᱮᱸ ᱡᱷᱚᱛᱚ ᱡᱟᱹᱛᱤ ᱜᱮᱵᱚᱱ ᱯᱟᱲᱦᱟᱜ ᱠᱟᱱᱟ ᱵᱚᱱ ᱱᱩᱭ ᱡᱟᱹᱛᱤ ᱫᱚ ᱱᱩᱭ ᱟᱞᱟᱫᱟ ᱡᱟᱫᱟᱜ ᱠᱟᱜ-ᱟ ᱟᱞᱟ ᱡᱟᱹᱛᱤᱠ ᱯᱟᱲᱦᱟᱜ ᱠᱟᱱᱟ ᱱᱩᱭᱫᱚ ᱟᱞᱟᱫᱟ ᱡᱟᱹᱛᱤ ᱤᱥᱴᱩᱰᱮᱱᱴ ᱠᱟᱱᱟ ᱥᱮ ᱱᱚᱝᱠᱟ ᱫᱚ ᱵᱟᱝ ᱮᱡᱩᱠᱮᱥᱚᱱ ᱫᱚ ᱡᱷᱚᱛᱚ ᱡᱟᱹᱛᱤ ᱜᱮ ᱥᱚᱢᱟᱱ
ᱡᱚᱦᱟᱨ ᱜᱚᱝᱠᱮ ᱱᱩᱜᱤᱱᱧ ᱜᱤᱭᱚ ᱧᱩᱛᱩᱢ ᱵᱟᱵᱚᱱ
ᱟ ᱟ ᱦᱮᱸ ᱟᱵᱚ ᱡᱚᱜᱚᱱ ᱟᱵᱚ ᱡᱚᱠᱷᱚᱱ ᱟᱵᱚ ᱡᱚᱠᱷᱚᱱ ᱡᱟᱛ ᱛᱤᱱᱤ ᱦᱟᱹ ᱡᱮᱵᱚᱱ ᱠᱷᱟᱹᱯᱟᱹᱨᱤᱭᱟᱹ ᱟᱵᱚᱱ ᱦᱮᱸ ᱱᱩᱭ ᱡᱟᱹᱛᱤ ᱛᱟᱦᱮ ᱛᱚ ᱟᱵᱚ ᱥᱚᱢᱚᱭᱴᱟᱜ ᱜᱮᱛᱚ ᱵᱟᱝ ᱦᱩᱭᱩᱜ ᱛᱟᱵᱚᱱᱟ ᱥᱮ
ᱟᱨ ᱱᱩᱠᱟᱹᱧ ᱛᱮᱵᱚᱱ ᱵᱟᱵᱚᱱ ᱯᱚᱥ ᱯᱚᱨᱚᱴᱮᱥ ᱟ ᱱᱚᱣᱟᱱ ᱜᱮ ᱛᱚ ᱱᱚᱣᱟ ᱫᱚ ᱟᱫᱚ ᱪᱟᱞᱟᱣ ᱤᱫᱤᱜᱼᱟ ᱱᱚᱝᱠ ᱜᱮ ᱛᱟᱦᱮᱸ ᱤᱫᱤᱜᱼᱟ᱾
ᱱᱚᱝᱠᱟ ᱠᱟᱫᱟᱜᱼᱟ ᱛᱤᱨᱮ ᱛᱤᱥ ᱮ ᱟ ᱠᱚ ᱥᱚᱨᱠᱟᱨ ᱠᱟᱛᱷᱟ ᱟᱸᱡᱚᱢᱟ ᱥᱮᱫᱤᱱ ᱜᱮᱠᱚ ᱵᱚᱱᱫᱚᱭᱟ ᱵᱟᱠᱷᱟᱱ ᱱᱚᱣᱟ ᱫᱚ ᱵᱟᱝ ᱵᱚᱱᱫᱚᱜᱼᱟ᱾ ᱚᱱᱟ ᱪᱟᱹᱞᱩ ᱤᱫᱤᱭᱟ ᱱᱚᱣᱟ ᱫᱚ ᱛᱤᱥ ᱥᱚᱨᱠᱟᱨ ᱠᱟᱛᱷᱟ ᱟᱡᱚᱢᱟᱭ ᱥᱮᱫᱤᱱ ᱵᱚᱱᱫᱚᱜᱼᱟ ᱾
ᱦᱮᱸ ᱟᱨ ᱱᱚᱛᱮ ᱡᱩᱫᱤ ᱟᱵᱚ ᱵᱚᱱ ᱚᱫᱷᱮᱠ ᱱᱤᱛᱚᱜ ᱡᱩᱫᱤ ᱵᱚᱱ ᱵᱚᱱᱫᱚᱭᱟ ᱛᱷᱟᱞᱮ ᱟᱨᱦᱚᱸ ᱱᱚᱣᱟ ᱫᱚ ᱪᱟᱞᱟᱣ ᱤᱫᱤᱜᱼᱟ ᱾
ᱱᱚᱣᱟ ᱫᱚ ᱪᱟᱞᱟᱣ ᱤᱫᱤᱭᱟ ᱱᱚᱣᱟ ᱫᱚ ᱵᱟᱢ ᱵᱚᱱᱫᱚᱜᱼᱟ ᱱᱩᱠᱩ ᱫᱚ ᱚᱱᱮᱛᱚ ᱵᱚᱛᱚᱨ ᱱᱟᱠᱚ ᱟᱫᱚ ᱪᱮᱜ? ᱟᱫᱚ ᱱᱟᱥᱤ ᱱᱚᱝᱠᱟ